ᱦᱮᱞᱳ ᱾
ᱦᱮᱞᱳ ᱾
ᱦᱮᱸ ᱜᱚᱝᱠᱮ ᱡᱚᱦᱟᱨ ᱜᱮ᱾
ᱦᱩᱸ ᱡᱚᱦᱟᱨ ᱜᱮ ᱜᱚᱝᱠᱮ ᱾ ᱦᱮᱸ ᱪᱮᱫ ᱞᱮᱠᱟ ᱱᱟᱯᱟᱭ ᱵᱟᱲᱟ ᱜᱮ?
ᱦᱳᱭ ᱱᱟᱯᱟᱭ ᱵᱟᱲᱟ ᱜᱮ ᱾ ᱱᱚᱜ-ᱚᱭ ᱫᱩᱲᱩᱵ ᱵᱟᱲᱟ ᱦᱩᱭ ᱠᱟᱱᱟ᱾
ᱦᱩᱸ, ᱤᱧ ᱦᱚᱸ ᱱᱟᱯᱟᱭ ᱵᱟᱲᱟ ᱜᱮ ᱾ ᱟᱫᱚ ᱟᱯᱮ ᱚᱱᱟ ᱠᱚᱨᱮᱜᱮ ᱪᱮᱫ ᱞᱮᱠᱟ ᱟᱵᱚᱦᱟᱣᱟ ᱪᱮᱫ ᱞᱮᱠᱟ ᱫᱟᱜ ᱮᱫᱟᱭ ᱥᱮ ᱵᱟᱝᱟ ᱚᱱᱛᱮ?
ᱫᱟᱜ ᱫᱚ ᱦᱚᱞᱟ ᱫᱟᱜ ᱠᱮᱫᱟ, ᱦᱩᱰᱩᱨ ᱠᱮᱫᱟᱭ, ᱦᱚᱭ ᱠᱮᱫᱟᱭ ᱾ ᱟᱨ ᱫᱟᱜ ᱫᱟ ᱠᱟᱫᱟ ᱯᱷᱤᱴᱤ ᱯᱤᱴᱤᱟᱜ ᱫᱟᱜ ᱡᱚᱨᱚ ᱟᱯᱮ ᱥᱮᱫ ᱜᱮ ᱚᱠᱟ ᱞᱮᱠᱟ?
ᱩᱸ ᱾ ᱟᱞᱮ ᱥᱮᱱ ᱫᱚ ᱦᱟᱸᱜ ᱵᱷᱟᱜᱤ ᱜᱮᱭ ᱫᱟᱜ ᱠᱮᱫᱟ ᱫᱟᱜ ᱫᱚ ᱦᱟᱸᱜ ᱦᱩᱰᱩᱨ ᱵᱟᱲᱟ ᱠᱮᱫᱟᱭ ᱾ ᱦᱚᱭ ᱵᱟᱲᱟ ᱠᱮᱫᱟᱭ ᱵᱷᱟᱜᱤ ᱜᱮ ᱟᱫᱚ ᱦᱟᱸᱜ ᱡᱮᱦᱮᱛᱩ ᱟᱵᱚᱣᱟᱜ ᱥᱟᱢᱟᱝ ᱨᱮ ᱦᱟᱸᱜ ᱮᱸ ᱛᱤᱨᱤᱥᱮ ᱡᱩᱱ ᱦᱤᱡᱩᱜ ᱠᱟᱱᱟ ᱦᱩᱞ ᱢᱟᱦᱟ, ᱟᱫᱚ ᱚᱱᱟ ᱤᱫᱤ ᱠᱟᱛᱮ ᱜᱮᱞᱟᱝ ᱦᱟᱸᱜ ᱜᱟᱞᱢᱟᱨᱣᱟ ᱦᱟᱸᱜ ᱾ ᱟᱫᱚ ᱦᱟᱸᱜ ᱟᱵᱚ ᱨᱮᱱ ᱡᱟᱦᱟᱸ ᱛᱤᱱᱟᱹᱜ ᱢᱮᱱᱟᱜ ᱠᱚᱣᱟ ᱵᱤᱨ ᱡᱳᱫᱽᱫᱷᱟ ᱠᱚ ᱩᱱᱠᱩ ᱤᱫᱤ ᱠᱟᱛᱮ ᱮᱸ ᱠᱟᱹᱴᱤᱡ ᱞᱟᱹᱭ ᱛᱟᱞᱟᱝ ᱢᱮ ᱾ ᱪᱮᱫ ᱞᱮᱠᱟ ᱵᱷᱟᱵᱛᱮ ᱯᱷᱩᱨᱜᱟᱹᱞ ᱫᱤᱥᱚᱢ ᱵᱚᱱ ᱧᱟᱢ ᱞᱮᱫᱟ ᱱᱤᱛᱚᱜ?
ᱱᱚᱜᱼᱚᱭ ᱛᱚ ᱟᱵᱚ ᱨᱮᱱ ᱜᱮ ᱢᱮᱱᱟᱭ ᱛᱟᱵᱚᱱᱟ ᱛᱤᱞᱠᱟᱹ ᱢᱟᱹᱡᱷᱤ ᱡᱟᱦᱟᱭ ᱥᱟᱱᱛᱟᱲ ᱠᱚ ᱟᱵᱚᱭᱤᱡ ᱫᱚ ᱠᱟᱱ ᱛᱟᱵᱚᱱᱟᱭ ᱟᱨ ᱟᱵᱚᱣᱟᱜ ᱢᱟ ᱚᱱᱠᱟ ᱫᱚ ᱤᱛᱤᱦᱟᱥ ᱨᱮᱫᱚ ᱩᱱᱟᱹᱜ ᱫᱚ ᱵᱟᱹᱱᱩᱜᱼᱟ ᱡᱟᱦᱟᱸ ᱞᱮᱠᱟ ᱧᱮᱞᱚᱜᱼᱟ ᱾ ᱟᱵᱚ ᱨᱮᱱ ᱜᱮ ᱯᱳᱭᱞᱳ ᱫᱚᱠᱚ ᱞᱟᱹᱲᱦᱟᱹᱭ ᱢᱮᱱᱠᱷᱟᱱ ᱤᱛᱤᱦᱟᱥ ᱨᱮᱫᱚ ᱚᱱᱠᱟ ᱫᱚ ᱚᱞ ᱫᱚ ᱵᱟᱹᱧ ᱧᱮᱞ ᱟᱠᱟᱫᱟ ᱾ ᱛᱟᱦᱞᱮ ᱟᱢ ᱚᱱᱠᱟ
ᱦᱩᱸ ᱦᱩᱸ ᱾
ᱵᱟᱰᱟᱭ ᱠᱷᱟᱱ ᱠᱟᱹᱴᱤᱡ ᱞᱟᱹᱭᱟᱹᱧ ᱢᱮ ᱾
ᱤᱧ ᱦᱚᱸ ᱩᱱᱟᱹᱜ ᱠᱤᱪᱷᱩ ᱫᱚ ᱦᱚᱭᱛᱚ ᱦᱟᱜ ᱵᱟᱲᱟᱭ ᱵᱟᱹᱱᱩᱜᱼᱟ ᱟᱫᱚ ᱡᱟᱦᱟᱸ ᱛᱤᱱᱟᱹᱜ ᱵᱟᱲᱟᱭ ᱢᱮᱱᱟᱜᱼᱟ ᱚᱱᱠᱟ ᱞᱮᱠᱟ ᱛᱮᱢᱟ ᱟᱢᱮᱢ ᱞᱟᱹᱭ ᱞᱟᱹᱭ ᱠᱮᱫ ᱜᱮ ᱦᱟᱸᱜ ᱛᱤᱞᱠᱟᱹ ᱢᱟᱺᱡᱷᱤ ᱩᱱᱤᱜᱮ ᱟᱵᱚ ᱯᱩᱭᱞᱳ ᱵᱤᱨ ᱵᱟᱱᱴᱟ ᱡᱟᱦᱟᱸᱭ ᱡᱳᱫᱽᱫᱷᱟ ᱠᱟᱱᱟᱭ ᱩᱱᱤ ᱠᱟᱱᱟᱭ ᱾ ᱟᱨ ᱤᱱᱟᱹ ᱯᱚᱨᱮ ᱢᱟ ᱦᱟᱸᱜ ᱵᱚᱱ ᱵᱟᱲᱟᱭ ᱜᱮᱭᱟ ᱡᱟᱦᱟᱸ ᱛᱤᱥᱟᱹ ᱡᱩᱱ ᱨᱮᱭᱟᱜ ᱡᱟᱦᱟ ᱦᱩᱞ ᱢᱟᱦᱟ ᱟᱴᱷᱨᱚᱥᱚ ᱯᱚᱧᱪᱟᱱᱱᱚ ᱡᱟᱦᱟᱸ ᱦᱩᱭ ᱠᱟᱱᱟ ᱟᱵᱚ ᱥᱟᱱᱛᱟᱲ ᱥᱚᱢᱟᱡᱽ ᱞᱟᱹᱜᱤᱫ ᱡᱟᱦᱟᱸ ᱞᱟᱹᱲᱦᱟᱹᱭ ᱱᱟ ᱠᱚ ᱟᱵᱚ ᱴᱷᱮᱱ ᱥᱟᱱᱛᱟᱲ ᱠᱚ ᱩᱱ ᱡᱟᱦᱟᱸᱭ ᱠᱚ ᱛᱟᱦᱮᱸ ᱠᱟᱱᱟ ᱥᱤᱫᱩ, ᱠᱟᱹᱱᱩ, ᱪᱟᱸᱫᱽ, ᱵᱷᱳᱭᱨᱳᱵᱽ ᱤᱱᱟᱹ ᱠᱚ ᱥᱟᱶᱛᱮ ᱥᱟᱸᱜᱮ ᱡᱟᱦᱟᱸ ᱛᱤᱱᱟᱹᱜ ᱥᱟᱱᱛᱟᱲ ᱠᱚ ᱛᱟᱦᱮᱸ ᱠᱟᱱᱟ ᱠᱳᱞ, ᱵᱷᱤᱞ, ᱢᱳᱱᱰᱟ ᱤᱱᱟᱹ ᱠᱚ ᱥᱟᱶᱛᱮ ᱡᱟᱦᱟᱸᱭ ᱠᱚ ᱛᱟᱦᱮᱸ ᱠᱟᱱᱟ ᱮᱴᱟᱜ ᱮᱴᱟᱜ ᱠᱟᱥᱴ ᱨᱮᱱ ᱦᱚᱲ ᱦᱚᱸ ᱛᱷᱚᱲᱟ ᱢᱮᱥᱟ ᱠᱚ ᱛᱟᱦᱮᱸ ᱠᱟᱱᱟ, ᱛᱚ ᱩᱱᱠᱩ ᱡᱟᱦᱟᱸᱭ ᱠᱚ ᱞᱟᱹᱲᱦᱟᱹᱭ ᱞᱮᱱᱟ ᱩᱱᱠᱩᱣᱟᱜ ᱠᱟᱛᱷᱟ ᱢᱟᱦᱟᱸᱜ ᱱᱤᱛᱚᱜ ᱦᱟᱹᱵᱤᱡ ᱛᱮ ᱩᱱᱟᱹᱜ ᱵᱷᱟᱹᱜᱤ ᱵᱷᱟᱵᱛᱮᱦᱟᱸᱜ ᱤᱛᱤᱦᱟᱸᱟᱥ ᱨᱮᱦᱚᱸ ᱚᱞ ᱵᱮᱞ ᱢᱟ ᱵᱟᱹᱱᱩᱜ ᱠᱟᱫᱟ ᱥᱮ ᱵᱟᱹᱵᱩ ᱵᱟᱠᱩ ᱫᱚᱦᱚ ᱠᱟᱫᱟ ᱟᱫᱚ ᱚᱱᱟ ᱠᱷᱟᱹᱛᱤᱨ ᱛᱮᱦᱚᱸ ᱦᱚᱭ ᱛᱚ ᱦᱟᱸᱜ ᱟᱵᱩᱣᱟᱜ ᱡᱟᱦᱟᱸ ᱛᱤᱱᱟᱹᱜ ᱞᱟᱹᱲᱦᱟᱹᱭ ᱨᱮᱭᱟᱜ ᱠᱟᱛᱷᱟ ᱠᱚ ᱡᱟᱦᱟᱸ ᱛᱤᱱᱟᱹᱜ ᱚᱞ ᱫᱚᱨᱠᱟᱨ ᱛᱟᱦᱮᱸ ᱠᱟᱱᱟ ᱩᱱᱟᱹᱜ ᱫᱚ ᱵᱟᱹᱱᱩᱜ-ᱟ ᱚᱱᱟ ᱠᱷᱟᱹᱛᱤᱨ ᱛᱮ ᱫᱤᱥᱚᱢ ᱦᱚᱲ ᱦᱚᱸ ᱵᱟᱝ ᱠᱩ ᱵᱟᱲᱟᱭ ᱫᱟᱲᱮᱭᱟᱜ ᱠᱟᱱᱟ ᱟᱨ ᱡᱟᱦᱟᱸ ᱟᱵᱚᱣᱟᱜ ᱚᱵᱚᱫᱟᱱ ᱛᱟᱦᱮᱸ ᱠᱟᱱᱟ ᱫᱤᱥᱚᱢ ᱯᱷᱩᱨᱜᱟᱹᱞ ᱞᱟᱹᱜᱤᱫ ᱛᱮ ᱚᱱᱟ ᱟᱵᱚᱣᱟᱜ ᱩᱱᱟᱹᱜ ᱢᱚᱨᱡᱟᱫᱟ ᱵᱟᱵᱚᱱ ᱧᱟᱢ ᱫᱟᱲᱮᱭ ᱟᱠᱟᱫᱟ᱾
ᱦᱳᱭ ᱟᱵᱚ ᱢᱟ ᱢᱮᱱᱟᱜ ᱠᱚᱛᱟᱵᱚᱱ ᱜᱮᱭᱟᱹ ᱟᱹᱰᱤ ᱜᱟᱱ ᱥᱟᱱᱛᱟᱲ ᱠᱟᱱᱩ ᱦᱚᱸ ᱟᱨ ᱟᱫᱤᱵᱟᱹᱥᱤ ᱢᱚᱫ ᱫᱷᱮ ᱨᱮ ᱦᱚᱸ ᱢᱮᱱᱟᱜ ᱠᱚᱣᱟ ᱡᱮᱢᱚᱱ ᱵᱤᱨᱥᱟ ᱢᱩᱱᱰᱟ, ᱟᱱᱚ ᱟᱨᱦᱚᱸ ᱚᱝᱠᱟ ᱞᱟᱹᱲᱦᱟᱹᱭ ᱢᱟᱠ ᱞᱟᱹᱲᱦᱟᱹᱭ ᱠᱟᱫᱟ ᱠᱤᱱᱛᱩ ᱚᱞ ᱫᱚ ᱱᱤᱛ ᱫᱷᱟᱹᱵᱤᱡ ᱛᱮ ᱚᱝᱠᱟ ᱫᱚ ᱛᱚ ᱧᱮᱞ ᱯᱩᱛᱷᱤ ᱠᱚᱨᱮ ᱢᱮᱱᱠᱷᱟᱱ ᱚᱝᱠᱟ ᱫᱚ ᱟᱹᱰᱤ ᱟᱥᱛᱟᱷᱟᱢ ᱫᱚ ᱵᱟᱠᱚ ᱚᱞ ᱟᱠᱟᱫᱟ ᱢᱤᱫᱵᱟᱨ ᱯᱟ ᱛᱟ ᱚᱞ ᱠᱟᱛᱮ ᱜᱮ ᱠᱚ ᱥᱟᱨᱟᱣ ᱜᱤᱰᱤᱭ ᱠᱟᱫᱟ ᱟᱨ ᱵᱟᱝᱠᱷᱟᱱ ᱢᱟᱨᱟᱝ ᱱᱩᱱ ᱢᱟᱨᱟᱝ ᱞᱟᱹᱲᱦᱟᱹᱭᱮᱱᱟ ᱚᱠᱟ ᱞᱮᱠᱟ ᱦᱩᱭ ᱞᱮᱱᱟ ᱪᱮᱜᱠᱟ ᱵᱷᱟᱵᱛᱮ ᱦᱩᱭ ᱩᱱᱟᱹᱜ ᱫᱚ ᱟᱵᱚᱣᱟᱜ ᱫᱚ ᱵᱟᱝ ᱧᱟᱢᱚᱜ-ᱟ ᱟᱹᱰᱤ ᱫᱤᱱ ᱦᱚᱸ ᱦᱳᱭ ᱦᱚᱸ ᱦᱳᱭ ᱜᱚᱫ ᱟᱠᱟᱱᱟ ᱱᱤᱛᱚᱜ ᱫᱚ ᱚᱱᱟᱢ ᱯᱟᱸᱡᱟᱭ ᱨᱮᱦᱚᱸ ᱟᱫᱚ ᱪᱚᱴ ᱠᱚᱨᱮ ᱫᱚ ᱵᱟᱝ ᱧᱟᱢ ᱞᱟᱹᱜᱤ ᱧᱟᱢ ᱳᱰᱳᱠ ᱞᱟᱹᱜᱤᱫ
ᱦᱩᱸ ᱦᱩᱸ ᱤᱱᱟᱹᱢᱟ ᱠᱟᱱ ᱜᱮ ᱤᱱᱟᱹ ᱠᱚ ᱥᱟᱶᱛᱮ ᱟᱵᱚ ᱦᱮᱸ ᱥᱩᱨ ᱥᱩᱯᱩᱨ ᱡᱟᱦᱟᱸ ᱛᱤᱱᱟᱹᱜ ᱢᱮᱱᱟᱜ ᱠᱚᱣᱟ ᱮᱴᱟᱜ ᱠᱟᱥᱴ ᱨᱮᱱ ᱦᱚᱲ ᱠᱚ ᱩᱱᱠᱩ ᱫᱚ ᱦᱟᱸᱜ ᱟᱵᱚ ᱠᱷᱚᱱ ᱫᱚ ᱛᱷᱚᱲᱟ ᱠᱚ ᱪᱟᱞᱟᱠ ᱧᱚᱜ ᱜᱮᱭᱟ᱾
ᱦᱳᱭ
ᱚᱱᱟᱠᱚ ᱠᱷᱟᱹᱛᱤᱨ ᱛᱮ ᱦᱟᱸᱜ ᱦᱳᱭᱛᱚ ᱟᱵᱚ ᱩᱱᱠᱩ ᱟᱵᱚᱣᱟᱜ ᱤᱛᱤᱠᱟ ᱤᱛᱤᱦᱟᱥ ᱡᱟᱦᱟᱸ ᱛᱤᱱᱟᱹᱜ ᱢᱮᱱᱟᱜ-ᱟ ᱚᱱᱟ ᱠᱚ ᱦᱳᱭᱛ ᱦᱟᱸᱜ ᱠᱚ ᱩᱠᱩᱣ ᱠᱟᱫᱟ ᱥᱮ ᱟᱵᱚ ᱠᱷᱚᱱ ᱟᱵᱚᱣᱟᱜ ᱠᱟᱛᱷᱟ ᱩᱱᱠᱩ ᱵᱟᱝᱠᱚ ᱥᱚᱫᱚᱨ ᱠᱟᱫᱟ ᱡᱮᱦᱮᱛᱩ ᱩᱱᱠᱩ ᱫᱚᱠᱚ ᱚᱞ ᱯᱟᱲᱟᱣ ᱥᱮᱫ ᱛᱮᱠᱚ ᱞᱟᱦᱟ ᱜᱮᱭᱟ, ᱟᱨ ᱞᱟᱦᱟ ᱠᱷᱟᱹᱛᱤᱨ ᱛᱮ ᱟᱠᱚᱣᱟᱜ ᱠᱟᱛᱷᱟ ᱜᱮᱠᱚ ᱞᱟᱦᱟᱣ ᱠᱟᱫᱟ᱾ ᱟᱨ ᱟᱵᱚᱣᱟᱜ ᱡᱟᱦᱟᱸ ᱛᱤᱱᱟᱹᱜ ᱠᱟᱛᱷᱟ ᱛᱟᱦᱮᱸ ᱠᱟᱱᱟ ᱞᱟᱹᱲᱦᱟᱹᱭ ᱠᱟᱛᱷᱟ ᱠᱚ ᱚᱱᱟ ᱠᱚᱫᱚ ᱠᱚ ᱩᱱᱠᱩ ᱫᱚᱠᱚ ᱛᱟᱭᱚᱢ ᱠᱟᱫᱟ ᱥᱮᱠᱚ ᱯᱚᱴᱚᱢ ᱠᱚ ᱫᱚᱦᱚᱣ ᱠᱟᱫᱟ᱾
ᱦᱩᱸ
ᱚᱱᱟ ᱠᱟᱨᱚᱱ ᱛᱮ ᱦᱳᱭᱛᱚ ᱟᱵᱚᱣᱟᱜ ᱠᱟᱛᱷᱟ ᱦᱚᱸ ᱩᱱᱟᱹᱜ ᱵᱷᱟᱵᱛᱮ ᱢᱚᱸᱡᱽ ᱛᱮ ᱵᱟᱝ ᱥᱚᱫᱚᱨᱟ ᱠᱟᱱᱟ ᱠᱷᱟᱛᱟ ᱠᱚᱞᱚᱢ ᱠᱚᱨᱮ ᱦᱚᱸ ᱥᱮ ᱡᱟᱦᱟᱸ ᱛᱤᱱᱟᱹᱜ ᱟᱵᱚ ᱵᱚᱱ ᱯᱟᱲᱦᱟᱣ ᱟᱠᱟᱱ ᱦᱟᱸᱜ ᱠᱟᱹᱴᱤᱡ ᱠᱚᱨᱮ ᱡᱟᱦᱟᱸ ᱵᱳᱚᱭ ᱠᱚ ᱤᱛᱤᱦᱟᱸᱟᱥ ᱵᱳᱚᱭ ᱠᱚ ᱚᱱᱟ ᱨᱮᱦᱚᱸ ᱩᱱᱟᱹᱜ ᱚᱞ ᱵᱟᱹᱱᱩᱜ ᱠᱟᱫᱟ᱾ ᱦᱳᱭᱛᱚ ᱟᱵᱚᱣᱟᱜ ᱠᱟᱛᱷᱟ ᱫᱚ ᱢᱤᱫᱴᱮᱱ ᱯᱮᱥᱴᱟ ᱦᱚᱸ ᱟᱹᱣᱩᱜ ᱯᱮᱥ ᱢᱤᱫᱴᱮᱱ ᱯᱮᱥᱴᱟ ᱦᱚᱸ ᱵᱟᱹᱱᱩᱜ ᱠᱟᱫᱟ ᱚᱫᱫᱷᱮᱠ ᱯᱟᱛᱟ ᱠᱚ ᱚᱞ ᱟᱠᱟᱜ-ᱟ ᱚᱸᱰᱮ ᱜᱮ ᱢᱩᱪᱟᱹᱫ ᱮᱱᱟ ᱥᱟᱱᱛᱟᱞ ᱦᱩᱞ ᱠᱚ ᱮᱢ ᱠᱟᱜ-ᱟ ᱯᱚᱭᱮᱱᱴ
ᱟᱨ ᱚᱱᱮ ᱢᱤᱫ ᱢᱤᱫᱴᱮᱱ ᱯᱟᱛᱟ ᱦᱚᱸ ᱢᱚᱸᱡᱽ ᱛᱮ ᱚᱞ ᱵᱟᱹᱱᱩᱜ-ᱟ ᱟᱨᱠᱚ ᱢᱩᱪᱟᱹᱫ ᱟᱠᱟᱜ-ᱟ᱾
ᱱᱚᱣᱟ ᱠᱚ ᱤᱫᱤ ᱠᱟᱛᱮ ᱫᱚ ᱡᱟᱦᱟᱸᱭ ᱱᱤᱛᱚᱜ ᱨᱮᱱ ᱯᱟᱹᱴᱷᱩᱣᱟᱹ ᱠᱚ ᱯᱟᱲᱦᱟᱜ ᱠᱟᱱᱟ ᱠᱚ ᱛᱚᱜ ᱫᱚ
ᱟᱵᱚᱜᱮ ᱯᱟᱲᱦᱟᱜ ᱠᱟᱱᱟ ᱛᱚ ᱟᱵᱚ ᱜᱮ ᱱᱚᱣᱟ ᱜᱮ ᱱᱤᱭᱟᱹ ᱠᱚ ᱠᱷᱚᱸᱫᱽᱨᱚᱱ ᱠᱟᱛᱮᱫ ᱟᱵᱚ ᱜᱮ ᱚᱞ ᱦᱩᱭᱩᱜ ᱚᱱᱟ ᱚᱞ ᱞᱮᱠᱟᱛᱮ ᱵᱮᱱᱟᱣ ᱦᱩᱭᱩᱜ ᱛᱟᱵᱚᱱᱟ ᱟᱨ ᱵᱟᱝᱠᱷᱟᱱ ᱡᱟᱦᱟᱸ ᱱᱚᱜᱼᱚᱭ ᱱᱤᱛᱚᱜ ᱦᱚᱸ ᱪᱟᱞᱟᱜ ᱠᱟᱱᱟ ᱦᱟᱯᱮᱱ ᱫᱤᱱᱨᱮ ᱱᱚᱣᱟ ᱦᱚᱸ ᱧᱮᱞᱚᱜᱚᱜᱼᱟ ᱡᱮ ᱱᱚᱣᱟ ᱫᱟᱱᱟᱝ ᱠᱟᱱᱟ ᱥᱮ ᱪᱟᱵᱟ ᱟᱠᱟᱱᱟ ᱦᱟᱯᱮᱱ ᱫᱤᱱᱨᱮ ᱡᱟᱦᱟᱸᱭ
ᱦᱩᱸ ᱦᱩᱸ
ᱵᱟᱠᱚ ᱵᱟᱰᱟᱭ ᱟᱠᱟᱜᱼᱟ ᱛᱟᱞᱦᱮ ᱱᱚᱣᱟ ᱠᱚ ᱪᱮᱫ ᱛᱟᱦᱮᱸ ᱠᱟᱱᱟ
ᱦᱩᱸ ᱦᱩᱸ ᱟᱫᱚ ᱟᱵᱚ ᱥᱮᱫᱟᱭ ᱯᱟᱹᱦᱤᱞ ᱢᱟᱦᱟ ᱚᱱᱠᱟ ᱚᱞᱵᱮᱞ ᱵᱟᱝ ᱛᱟᱦᱮᱸ ᱠᱟᱱᱟ ᱟᱨ ᱵᱟᱝ ᱠᱚᱨᱟᱣ ᱮᱫ ᱠᱟᱱ ᱠᱷᱟᱹᱛᱤᱨ ᱛᱮ ᱦᱟᱸᱜ ᱱᱤᱛᱚᱜ ᱚᱱᱟ ᱠᱚ ᱫᱟᱱᱟᱝ ᱟᱠᱟᱱᱟ ᱟᱫᱚ ᱦᱟᱸᱜ ᱱᱤᱛᱚᱜ ᱚᱞᱵᱮᱞ ᱠᱟᱹᱢᱤ ᱠᱚ ᱡᱟᱦᱟᱸ ᱛᱤᱱᱟᱹᱜ ᱢᱮᱱᱟᱜᱼᱟ ᱟᱵᱚᱣᱟᱜ ᱚᱱᱟ ᱠᱚ ᱠᱚᱨᱟᱣ ᱤᱫᱤ ᱦᱩᱭᱩᱜᱼᱟ ᱛᱟᱦᱚᱞᱮ ᱠᱷᱟᱱ ᱦᱟᱸᱜ ᱟᱵᱚᱣᱟᱜ ᱡᱟᱦᱟᱸ ᱛᱤᱱᱟᱹᱜ ᱤᱛᱤᱦᱟᱥ ᱢᱮᱱᱟᱜᱼᱟ ᱚᱱᱟ ᱵᱟᱝ ᱯᱚᱴᱚᱢᱚᱜᱼᱟ ᱪᱮᱛᱟᱱ ᱨᱮᱜᱮ ᱛᱟᱦᱮᱱᱟ
ᱦᱳᱭ ᱛᱚ ᱞᱟᱦᱟ ᱢᱟ ᱟᱵᱚᱨᱮᱱ ᱦᱟᱯᱲᱟᱢ ᱠᱚ ᱢᱚᱪᱟ ᱢᱚᱪᱟ ᱛᱮᱜᱮ ᱡᱟᱦᱟᱱᱟᱜ ᱜᱮ ᱦᱳᱭ ᱱᱤᱛᱚᱜ ᱫᱚ ᱟᱨᱚ ᱟᱵᱚᱣᱟᱜ ᱵᱤᱞ ᱦᱚᱸ ᱮᱦᱚᱵ ᱟᱠᱟᱱ ᱛᱟᱵᱚᱱᱟ ᱚᱞ ᱵᱤᱞ ᱦᱚᱸ ᱪᱟᱞᱟᱜ ᱠᱟᱱ ᱛᱟᱵᱚᱶᱟ ᱤᱛᱤᱦᱟᱥ ᱠᱚ ᱤᱫᱤ ᱠᱟᱛᱮ ᱟᱵᱚᱣᱟᱜ ᱱᱚᱜᱚᱭ ᱱᱟᱜᱟᱢ ᱠᱚ ᱟᱨ ᱦᱮᱸ ᱥᱟᱣᱦᱮᱫ ᱫᱚ ᱚᱞ ᱵᱤᱞ ᱫᱚᱠᱚ ᱫᱷᱩᱨᱟᱹᱣ ᱟᱠᱟᱱ ᱜᱮᱭᱟ
ᱦᱩᱸ ᱦᱩᱸ ᱦᱩᱸ ᱟᱨ ᱱᱤᱛᱚᱜ ᱢᱟ ᱮᱢᱱᱤ ᱮᱸᱜ ᱤᱭᱟᱹ ᱚᱞᱵᱮᱞ ᱠᱟᱹᱢᱤ ᱢᱟ ᱪᱟᱞᱟᱜ ᱠᱟᱱ ᱜᱮ ᱤᱱᱟ. ᱠᱚ ᱥᱟᱶ ᱥᱟᱶᱛᱮ ᱱᱤᱛᱚᱜ ᱰᱤᱡᱤᱴᱮᱞ ᱢᱟᱫᱽᱫᱷᱚᱢ ᱛᱮᱦᱚᱸ ᱡᱟᱦᱟᱸᱛᱤᱤᱱᱟᱹᱜ ᱠᱟᱹᱢᱤ ᱦᱚᱨᱟ ᱠᱚ ᱮ ᱟᱭ ᱠᱚ ᱟᱭᱢᱟᱼᱼ ᱠᱟᱱᱟ ᱠᱟᱹᱢᱤ ᱦᱚᱨᱟ ᱠᱚ ᱪᱟᱞᱟᱜ ᱠᱟᱱᱟ ᱡᱟᱦᱟᱸ ᱛᱟᱞᱟᱛᱮ ᱚᱸᱰᱮ ᱰᱤᱡᱤᱴᱮᱞ ᱢᱟᱫᱽᱫᱷᱚᱢ ᱛᱮ ᱥᱴᱳᱨ ᱛᱟᱦᱮᱱᱟ ᱟᱵᱚᱣᱟᱜ ᱠᱟᱛᱷᱟ ᱠᱚ ᱛᱟᱦᱚᱞᱮ ᱚᱱᱟ ᱠᱚᱫᱚ ᱦᱟᱸᱜ ᱵᱟᱝ ᱯᱚᱴᱚᱢᱚᱜᱼᱟ ᱟᱨ ᱵᱷᱟᱜᱮ ᱱᱟᱯᱟᱭ ᱱᱟᱯᱟᱭ ᱛᱮᱜᱮ ᱛᱟᱦᱮᱱᱟ
ᱮᱸᱜ ᱡᱟᱦᱟᱸᱨᱮᱢ ᱜᱩᱜᱩᱞ ᱠᱚᱨᱮ ᱥᱟᱨᱪ ᱵᱟᱲᱟ ᱠᱟᱛᱮᱫ ᱛᱚ ᱱᱮᱛᱟᱨ ᱫᱚ ᱧᱮᱞᱚᱜᱚᱜ ᱠᱟᱱᱟ ᱳ ᱤᱫᱤ ᱵᱤᱨᱥᱟ ᱢᱩᱱᱰᱟ ᱤᱫᱤ ᱠᱟᱛᱮ ᱦᱳ ᱛᱤᱞᱠᱟᱹ ᱢᱟᱹᱡᱷᱤ ᱤᱫᱤ ᱠᱟᱛᱮ ᱦᱳ ᱡᱟᱦᱟᱱᱟᱜ ᱨᱮᱜᱮᱢ ᱥᱟᱨᱡᱟ ᱥᱟᱱᱛᱟᱲ ᱦᱤᱡ ᱠᱟᱱᱟ ᱟᱨᱦᱚᱸ ᱟᱥᱟ ᱢᱮᱱᱟᱜᱼᱟ ᱡᱮ ᱱᱚᱣᱟ ᱠᱤᱪᱷᱩ ᱫᱤᱱ ᱯᱚᱨᱮ ᱱᱚᱣᱟ ᱡᱟᱦᱟᱸ ᱮ ᱟᱭ ᱠᱟᱹᱢᱤ ᱠᱚ ᱪᱟᱞᱟᱜ ᱠᱟᱱ ᱛᱟᱵᱚᱱᱟ ᱥᱟᱨᱦᱟᱣ ᱞᱮᱱᱠᱷᱟᱱ ᱟᱨᱦᱚᱸ ᱛᱟᱭᱚᱢ ᱛᱮᱫᱚ ᱟᱨᱦᱚᱸ ᱴᱷᱤᱠ ᱴᱷᱟᱠ ᱵᱷᱟᱵᱛᱮ ᱱᱚᱣᱟ ᱧᱟᱢᱟ ᱟᱨᱠᱤ
ᱦᱮᱸ ᱦᱩᱸ ᱟᱫᱚ ᱚᱱᱟ ᱠᱚ ᱠᱟᱹᱢᱤ ᱦᱚᱨᱟ ᱨᱮᱜᱮ ᱦᱟᱸᱜ ᱪᱷᱩᱴᱟᱹᱣ ᱢᱮᱱᱟᱜ ᱠᱚᱣᱟ ᱡᱟᱦᱟᱸ ᱛᱤᱱᱟᱹᱜ ᱠᱚ ᱠᱟᱹᱢᱤ ᱠᱟᱱᱟ ᱮᱭᱟᱭ ᱤᱫᱤ ᱠᱟᱛᱮᱜ ᱥᱮ ᱱᱤᱛᱚᱜ ᱡᱟᱦᱟᱸ ᱥᱟᱱᱛᱟᱲ ᱥᱚᱢᱟᱡᱽ ᱞᱟᱹᱜᱤᱫ ᱠᱚ ᱠᱟᱹᱢᱤ ᱠᱟᱱᱟ ᱟᱵᱚᱣᱟᱜ ᱥᱚᱢᱟᱡ ᱵᱟᱧᱪᱟᱣ ᱞᱟᱹᱜᱤᱫ ᱟᱵᱚᱣᱟᱜ ᱠᱟᱛᱷᱟ ᱠᱚ ᱵᱟᱧᱪᱟᱣ ᱫᱚᱦᱚ ᱞᱟᱹᱜᱤᱫ ᱟᱫᱚ ᱦᱟᱸᱜ ᱦᱟᱯᱮᱱ ᱫᱤᱱ ᱨᱮ ᱦᱟᱸᱜ ᱱᱤᱭᱟᱹ ᱠᱷᱚᱱ ᱟᱨᱚ ᱵᱷᱟᱜᱤ ᱢᱚᱸᱡᱽ ᱛᱮ ᱛᱟᱦᱮᱱᱟ ᱥᱮ ᱟᱵᱚᱣᱟᱜ ᱤᱛᱤᱦᱟᱥ ᱠᱚ ᱡᱟᱦᱟᱸᱭ ᱜᱮ ᱢᱚᱱᱮ ᱠᱮᱫᱟ ᱥᱟᱨᱪᱟᱭ ᱜᱩᱜᱳᱞ ᱠᱚᱨᱮ ᱥᱮ ᱡᱟᱦᱟᱱᱟᱜ ᱥᱟᱨᱪ ᱤᱧᱡᱤᱱ ᱨᱮ ᱛᱟᱦᱚᱞᱮ ᱢᱚᱴᱴᱟᱢᱩᱴᱤ ᱩᱱᱤ ᱡᱚᱛᱚ ᱠᱤᱪᱷᱩᱭ ᱧᱟᱢᱟ ᱛᱟᱦᱚᱞᱮ ᱠᱷᱟᱱ ᱟᱵᱚᱣᱟᱜ ᱤᱛᱤᱟᱦᱟᱥ ᱦᱚᱸ ᱵᱟᱧᱪᱟᱣ ᱛᱟᱦᱮᱭᱮᱱᱟ ᱥᱮ ᱟᱵᱚ ᱛᱤᱱᱟᱹᱜ ᱡᱟᱦᱟᱸ ᱛᱤᱱᱟᱹᱜ ᱠᱟᱛᱷᱟ ᱟᱵᱚᱣᱟᱜ ᱢᱮᱱᱟᱜᱼᱟ, ᱥᱮ ᱡᱟᱦᱟᱸᱛᱤᱤᱱᱟᱹᱜ ᱟᱵᱚᱣᱟᱜ ᱠᱟᱞᱪᱟᱨ ᱠᱚ ᱢᱮᱱᱟᱜᱼᱟ, ᱚᱱᱟ ᱠᱚ ᱢᱚᱸᱡ ᱛᱮ ᱡᱤᱭᱟᱹᱲ ᱛᱟᱦᱮᱱᱟ᱾ ᱚᱱᱟ ᱫᱚᱢ ᱞᱟᱹᱭ ᱯᱩᱛᱷᱤ ᱯᱚᱛᱚᱵ ᱨᱮ ᱥᱮ ᱚᱱᱛᱮ ᱚᱱᱞᱟᱭᱤᱱ ᱰᱤᱡᱤᱴᱮᱞ ᱢᱟᱫᱽᱫᱷᱚᱢ ᱨᱮ᱾
ᱦᱚᱸ ᱟᱨ ᱦᱚᱸᱜ ᱚᱚᱭ ᱛᱤᱨᱤᱥᱮ ᱡᱩᱱ ᱢᱟᱥ ᱦᱚᱨᱚᱜ ᱠᱟᱱᱟ ᱦᱩᱞ ᱢᱟ ᱦᱟᱸ ᱱᱚᱛᱮ ᱨᱮ ᱢᱟ
ᱩᱸ᱾
ᱢᱟᱱᱟᱣ ᱫᱚ ᱦᱳᱭᱳᱜ ᱜᱮᱭᱟ ᱜᱚᱝᱠᱮ ᱟᱯᱮ ᱚᱱᱛᱮ ᱱᱚᱣᱟ ᱦᱩᱞ ᱢᱟᱦᱟ ᱠᱚ ᱢᱟᱱᱟᱣ ᱦᱩᱭᱩᱜ ᱜᱮᱭᱟ ᱥᱮ ᱵᱟᱝ ᱦᱩᱭᱩᱜᱼᱟ ᱚᱠᱟ ᱞᱮᱠᱟ ᱢᱟᱱᱟᱣᱟ ᱠᱟᱹᱴᱤᱡ ᱚᱱᱟᱜᱮ
ᱩᱸ ᱟᱞᱮ ᱱᱚᱱᱛᱮᱮ ᱫᱚ ᱦᱟᱸᱜ ᱦᱩᱞ ᱢᱟᱦᱟ ᱫᱚ ᱢᱟᱱᱟᱣ ᱦᱩᱭᱩᱜ ᱜᱮᱭᱟ, ᱟᱫᱚ ᱦᱟᱸᱜ ᱟᱞᱮ ᱱᱤᱭᱟᱹ ᱠᱚᱨᱮ ᱫᱚ ᱴᱚᱴᱷᱟ ᱨᱮᱫᱚ ᱦᱟᱸᱜ ᱮᱸ ᱟᱞᱮ ᱯᱚᱧᱪᱟᱭᱮᱛ ᱟᱱᱰᱟᱨ ᱨᱮ ᱡᱟᱦᱟᱸ ᱛᱤᱱᱟᱹᱜ ᱥᱟᱱᱛᱟᱲᱟᱜ ᱟᱹᱛᱩ ᱠᱚ ᱢᱮᱱᱟᱜᱼᱟ ᱚᱱᱟ ᱥᱟᱱᱛᱟᱲ ᱡᱚᱛᱚ ᱟᱛᱳ ᱢᱮᱥᱟ ᱠᱟᱛᱮᱜ ᱢᱤᱫ ᱡᱟᱭᱜᱟ ᱨᱮ ᱦᱟᱸᱜ ᱱᱤᱭᱟᱹ ᱠᱚᱲᱟ ᱫᱚᱞᱮ ᱠᱚᱨᱟᱣ ᱫᱟ᱾ ᱟᱫᱚ ᱱᱚᱝᱠᱟ ᱵᱷᱟᱵᱛᱮ ᱟᱞᱮ ᱱᱤᱭᱟᱹ ᱠᱚᱨᱮ ᱫᱚ ᱦᱟᱸᱜ ᱦᱩᱭᱩᱜ ᱠᱟᱱᱟ᱾ ᱢᱚᱱᱮ ᱠᱟᱢ ᱱᱤᱭᱟᱹ ᱵᱚᱪᱷᱚᱨ ᱦᱚᱭᱛᱳ ᱦᱟᱸᱜ ᱟᱞᱮ ᱱᱤᱭᱟᱹ ᱟᱹᱛᱩ ᱟᱞᱮ ᱟᱹᱛᱩ ᱨᱮ ᱦᱩᱭᱱᱟ, ᱟᱫᱚ ᱯᱚᱨᱮᱨ ᱵᱚᱪᱷᱚᱨ ᱫᱚ ᱟᱵᱟᱨ ᱦᱟᱸᱜ ᱩᱱᱠᱩ ᱮᱴᱟᱜ ᱟᱛᱳᱮ ᱦᱩᱭᱩᱜᱼᱟ ᱱᱤᱭᱟᱹ ᱯᱚᱧᱪᱟᱭᱮᱛ ᱟᱱᱰᱟᱨ ᱨᱮ ᱡᱟᱦᱟᱸ ᱛᱤᱱᱟᱹ ᱟᱹᱛᱩ ᱢᱮᱱᱟᱜᱼᱟ, ᱚᱱᱟ ᱟᱹᱛᱩ ᱠᱚᱨᱮ ᱦᱩᱭᱩᱜᱼᱟ᱾ ᱦᱳᱭ ᱛᱚ ᱢᱮᱠᱟᱢ ᱡᱟᱦᱟᱸ ᱡᱟᱸᱦᱟᱸ ᱟᱹᱛᱩᱳ ᱨᱮ ᱵᱷᱟᱹᱜᱤ ᱧᱚᱜ ᱴᱟᱺᱰᱤ ᱢᱮᱱᱟᱜᱼᱟ ᱡᱟᱦᱟᱸᱨᱮ ᱠᱚᱨᱟᱣ ᱜᱟᱱᱚᱜᱼᱟ ᱚᱱᱟ ᱚᱱᱩᱥᱴᱷᱟᱱ ᱡᱟᱦᱟᱸ ᱯᱨᱳᱜᱨᱟᱢ ᱚᱱᱠᱟ ᱟᱛᱩᱨ ᱨᱮ ᱠᱚᱨᱟᱣ ᱦᱩᱭᱩᱜ ᱠᱟᱱᱟ ᱱᱤᱭᱟᱹ ᱠᱚᱨᱮ ᱫᱚ ᱦᱟᱸᱜ ᱢᱤᱫᱤᱫᱴᱟᱝ ᱯᱚᱧᱪᱟᱭᱮᱛ ᱟᱱᱰᱟᱨ ᱨᱮ ᱡᱟᱦᱟᱸ ᱛᱤᱱᱟᱹᱜ ᱥᱟᱱᱛᱟᱲ ᱟᱛᱳ ᱢᱮᱱᱟᱜᱼᱟ, ᱚᱱᱠᱟ ᱵᱷᱟᱵᱛᱮ ᱠᱚᱨᱟᱣ ᱦᱩᱭᱩᱜ ᱠᱟᱱᱟ᱾
ᱦᱳᱭ ᱚᱱᱟ ᱦᱚᱸ ᱢᱤᱫᱴᱟᱝ ᱱᱟᱯᱟᱭᱚᱜᱼᱟ ᱟᱨᱦᱚ᱾ ᱟᱫᱚ ᱱᱟᱯᱟᱭ ᱜᱮ ᱦᱚᱲ ᱢᱤᱫᱴᱮᱱ ᱠᱚ ᱡᱟᱣᱨᱟᱜᱼᱟ ᱠᱟᱹᱴᱤᱡ ᱡᱩᱢᱤᱫ ᱨᱮᱦᱚ ᱢᱤᱫᱴᱟᱝ ᱨᱟᱹᱥᱠᱟᱹ ᱵᱩᱡᱷᱟᱹᱜᱼᱟ ᱟᱨ ᱱᱮ ᱢᱟ ᱧᱮᱞᱚᱜ ᱠᱟᱱᱟ ᱡᱟᱦᱟᱸ ᱨᱮᱜᱮ ᱢᱤᱫᱴᱷᱮᱱ ᱵᱟᱨ ᱯᱮᱭᱟ ᱚᱲᱟᱜ ᱢᱮᱱᱟᱜᱼᱟ ᱤᱭᱟᱹ ᱥᱤᱫᱩ ᱠᱟᱹᱱᱩ ᱢᱩᱨᱛᱤ ᱚᱸᱰᱮ ᱦᱚᱸ ᱢᱮᱱᱟᱜᱼᱟ᱾ ᱟᱨᱦᱚᱸ ᱠᱤᱪᱷᱩ ᱥᱟᱺᱜᱤᱧ ᱨᱮᱦᱚᱸ ᱢᱮᱱᱟᱜᱼᱟ ᱜᱚᱴᱟᱜ ᱜᱮ ᱟᱨ ᱡᱟᱦᱟᱸ ᱠᱚᱨᱮ ᱵᱟᱹᱱᱩᱜ ᱨᱮᱦᱚᱸ ᱥᱮ ᱵᱷᱮᱜᱟᱨ ᱵᱷᱮᱜᱟᱨ ᱠᱚ ᱢᱟᱱᱟᱣᱫᱟ᱾ ᱢᱚᱱᱮᱭᱧ ᱡᱩᱫᱤ ᱱᱚᱝᱠᱟ ᱢᱤᱫᱴᱟᱝ ᱚᱧᱪᱚᱞ ᱥᱮ ᱢᱤᱫᱟᱝ ᱵᱚ ᱞᱚᱠ ᱨᱮ ᱢᱤᱫ ᱫᱷᱟᱣ ᱡᱷᱚᱛᱚ ᱡᱩᱢᱤᱫ ᱠᱟᱛᱮ ᱢᱤᱫ ᱫᱷᱮᱱ ᱦᱩᱭᱩᱜᱼᱟ, ᱚᱱᱟ ᱫᱚ ᱢᱤᱫᱴᱟᱝ ᱮ ᱧᱟᱯᱟᱢ ᱦᱚᱸ ᱦᱚᱸ ᱦᱩᱭᱩᱜᱼᱟ ᱟᱨ ᱡᱷᱚᱛᱚ ᱡᱩᱢᱤᱫ ᱠᱟᱛᱮ ᱵᱷᱟᱜᱮ ᱧᱚᱜ ᱜᱮ ᱵᱩᱡᱷᱟᱹᱜᱼᱟ ᱟᱨᱠᱤ ᱢᱟᱱᱟᱣ ᱨᱮᱦᱚᱸ᱾
ᱦᱩᱸ ᱦᱩᱸ᱾ ᱟᱫᱚ ᱡᱮᱦᱮᱛᱩ ᱟᱵᱚ ᱥᱟᱱᱛᱟᱲ ᱠᱟᱱᱟ ᱵᱚᱱ ᱟᱨ ᱟᱵᱚᱣᱟᱜ ᱡᱷᱚᱛᱚ ᱦᱚᱲᱟᱜ ᱜᱮ ᱢᱤᱫᱴᱟᱝ ᱫᱟᱲᱮ ᱦᱩᱭᱩᱜ ᱠᱟᱱᱟ ᱡᱩᱢᱤᱫ ᱫᱟᱲᱮ ᱡᱩᱢᱤᱫ ᱫᱟᱲᱮ ᱡᱚᱫᱤ ᱵᱷᱟᱜᱮ ᱢᱚᱡᱛᱮ ᱵᱟᱝ ᱛᱟᱦᱮᱸᱱ ᱠᱷᱟᱱ ᱞᱟᱦᱟ ᱥᱮᱫ ᱛᱟᱲᱟᱢ ᱫᱚ ᱟᱹᱰᱤ ᱢᱩᱥᱠᱤᱞ ᱜᱮᱭᱟ ᱮᱴᱟᱜ ᱮᱴᱟᱜ ᱠᱟᱥᱴ ᱠᱚᱨᱮᱱ ᱦᱚᱲ ᱫᱚ ᱡᱩᱢᱤᱫ ᱫᱟᱲᱮ ᱫᱚ ᱟᱹᱰᱤ ᱫᱷᱤᱲ ᱜᱮᱛᱟ ᱠᱚᱣᱟ᱾ ᱟᱫᱚ ᱟᱵᱚᱣᱟᱜ ᱡᱩᱢᱤᱫ ᱫᱟᱲᱮ ᱫᱚ ᱦᱚᱭᱛᱳ ᱦᱟᱸᱜ ᱮᱸᱜ ᱱᱚᱜᱼᱚᱝᱠᱟ ᱵᱷᱟᱵ ᱛᱮᱵᱚᱱ ᱠᱚᱨᱟᱣ ᱞᱮᱠᱷᱟᱱ ᱯᱨᱳᱜᱨᱟᱢ ᱠᱚ ᱡᱮ ᱢᱤᱫᱴᱮᱱ ᱡᱩᱢᱤᱫ ᱠᱟᱛᱮᱜ ᱛᱟᱦᱚᱞᱮ ᱦᱚᱭ ᱛᱚ ᱟᱵᱚᱣᱟᱜ ᱡᱩᱢᱤᱫ ᱫᱟᱲᱮ ᱦᱚᱸ ᱠᱮᱴᱮᱡ ᱛᱟᱦᱮᱸᱱᱟ ᱥᱮ ᱡᱟᱸᱦᱟᱸᱱᱟᱜ ᱠᱟᱹᱢᱤ ᱠᱚᱨᱮ ᱦᱚᱸ ᱟᱵᱚ ᱜᱚᱲᱚ ᱵᱚᱱ ᱮᱢ ᱫᱟᱲᱮᱭᱟᱜᱼᱟ ᱡᱷᱚᱛᱚ ᱦᱚᱲ ᱜᱮ᱾
ᱟᱨ ᱱᱤᱛᱟᱨ ᱢᱟ ᱧᱮᱞᱚᱜᱚᱜ ᱠᱟᱱᱟ
ᱦᱩᱸ ᱞᱟᱹᱭ ᱢᱮ᱾ ᱟᱨ ᱚᱱᱟ ᱠᱚ ᱠᱷᱟᱹᱛᱤᱨ ᱚᱱᱟ ᱠᱚ ᱠᱷᱟ ᱦᱩᱸ ᱢᱟ ᱞᱟᱹᱭ ᱢᱮ᱾ ᱦᱮᱸ ᱟᱸᱡᱚᱢᱚᱜ ᱠᱟᱱ
ᱦᱮᱸ ᱞᱟᱹᱭ ᱫᱟᱹᱧ ᱱᱮᱛᱟᱨ
ᱧᱮᱞᱚᱜ ᱦᱩᱞ ᱢᱟᱦᱟᱸ ᱠᱚ ᱢᱟᱱᱟᱣᱫᱟ ᱵᱤᱥᱤᱨ ᱵᱷᱟᱜᱽ ᱡᱟᱭᱜᱟ ᱠᱚᱨᱮ ᱜᱤ ᱢᱟᱱᱮ ᱦᱩᱞ ᱢᱟᱦᱟᱸ ᱫᱚ ᱚᱠᱟ ᱞᱮᱠᱟ ᱠᱚ ᱢᱟᱱᱟᱣᱫᱟ ᱚᱱᱟ ᱞᱤᱭᱮ ᱫᱚ ᱠᱟᱹᱴᱤᱡ ᱪᱮᱫ ᱵᱟᱹᱱᱩᱜ ᱠᱚᱣᱟ ᱡᱮ ᱡᱟᱦᱟᱸ ᱠᱚᱨᱮ ᱜᱮ ᱧᱮᱞᱚᱜᱚᱜ ᱠᱟᱱᱟ ᱱᱚᱣᱟ ᱫᱷᱟᱨᱮ ᱯᱟᱥ ᱠᱚᱨᱮ ᱦᱚᱸ ᱧᱮᱞᱚᱜᱚᱜ ᱠᱟᱱᱟ ᱯᱨᱳᱜᱽᱨᱟᱢ ᱡᱟᱦᱟᱸ ᱫᱚ ᱢᱤᱫ ᱧᱤᱸᱫᱟᱹ ᱮᱸ ᱪᱷᱟᱹ ᱯᱨᱤ ᱯᱨᱳᱜᱽᱨᱟᱢ ᱠᱚ ᱠᱚᱨᱟᱣ ᱦᱚᱪᱚᱭᱮᱫᱟ ᱱᱚᱶᱟᱸ ᱤᱫᱤ ᱠᱟᱛᱮ ᱟᱢ ᱪᱮᱜ ᱮᱢ ᱢᱮᱱᱟ?
ᱩᱸ ᱱᱤᱡᱮ ᱢᱟ ᱦᱟᱸᱜ ᱡᱟᱦᱟᱸ ᱛᱤᱱᱟᱹᱜᱼᱟᱸᱦ ᱡᱚᱛᱚ ᱠᱷᱚᱱ ᱵᱟᱹᱲᱤᱡ ᱦᱩᱭᱩᱜ ᱠᱟᱱᱟ ᱟᱨ ᱟᱵᱳᱣᱟᱜ ᱡᱟᱦᱟᱸ ᱥᱚᱢᱟᱡᱽ ᱚᱱᱟ ᱵᱟᱹᱲᱤᱡ ᱥᱮᱫ ᱜᱤ ᱪᱟᱞᱟᱜ ᱠᱟᱱᱟ ᱡᱟᱦᱟᱸ ᱩᱫ ᱫᱽᱫᱮᱥᱚ ᱠᱟᱛᱮ ᱟᱵᱳ ᱚᱱᱟ ᱦᱩᱞ ᱢᱟᱦᱟᱸ ᱯᱨᱳᱜᱽᱨᱟᱢ ᱠᱚᱨᱟᱣ ᱨᱮᱱᱟᱜ ᱵᱚᱱ ᱢᱚᱱᱮᱭᱮᱫᱟ᱾ ᱚᱱᱟ ᱢᱟ ᱵᱟᱵᱳᱱ ᱠᱚᱨᱟᱣᱮᱜ ᱠᱟᱱᱟ ᱚᱱᱟ ᱢᱟ ᱴᱷᱤᱠ ᱜᱮᱭᱟ᱾ ᱢᱮᱱᱠᱷᱟᱱ ᱚᱱᱟ ᱠᱷᱚᱱ ᱡᱮ ᱥᱚᱢᱟᱡᱽ ᱪᱮᱫ ᱞᱮᱠᱟᱛᱮ ᱛᱟᱭᱚᱢᱚᱜᱼᱟ? ᱚᱱᱟ ᱵᱳᱱ ᱠᱚᱨᱟᱣᱮᱫᱟ᱾ ᱟᱫᱚ ᱱᱤᱭᱟᱹ ᱞᱟᱹᱜᱤᱫ ᱫᱚ ᱦᱟᱸᱜ ᱮᱧ ᱫᱟᱹᱭᱤᱭᱫᱟ ᱟᱵᱳ ᱥᱚᱢᱟᱡᱽ ᱨᱮᱱ ᱦᱚᱲ ᱜᱤ ᱮᱸ ᱡᱟᱦᱟᱸ ᱛᱤᱱᱟᱹᱜ ᱢᱮᱱᱟᱜ ᱠᱚᱣᱟ ᱚᱱᱟ ᱤᱭᱟᱹ ᱤᱭᱟᱹᱨᱮᱱ ᱠᱚᱢᱤᱴᱤᱨᱮᱱ ᱦᱚᱲᱠᱚ ᱡᱟᱦᱟᱸᱭ ᱠᱚ ᱠᱚᱨᱟᱣ ᱦᱚᱪᱚᱭᱮᱫᱟ ᱱᱚᱝᱠᱟᱱᱟᱜ ᱯᱨᱳᱜᱽᱨᱟᱢ ᱠᱚ ᱩᱱᱠᱩᱧ ᱫᱚᱥᱮ ᱠᱚᱭᱟ ᱟᱨ ᱚᱱᱟ ᱥᱟᱶ ᱥᱟᱶᱛᱮ ᱡᱟᱦᱟᱸᱭ ᱠᱚ ᱱᱚᱣᱟ ᱠᱚ ᱧᱮᱞᱮᱫᱟ᱾ ᱱᱤᱭᱟᱹ ᱡᱟᱦᱟᱸᱭ ᱠᱚ ᱫᱳᱥᱮᱫᱟ ᱩᱝᱠᱩ ᱢᱟᱠᱚ ᱫᱳᱥᱮᱜ ᱠᱟᱱ ᱜᱮᱭᱟ ᱱᱳᱠᱳ ᱥᱟᱶᱛᱮ ᱱᱤᱭᱟᱹ ᱫᱳᱥ ᱨᱮ ᱡᱟᱦᱟᱸᱭ ᱠᱚ ᱢᱮᱱᱟᱜ ᱠᱚᱣᱟ ᱜᱚᱲᱚ ᱚᱱᱟ ᱪᱮᱛᱟᱱ ᱵᱟᱠᱚ ᱵᱤᱨᱳᱫᱷᱫᱟ ᱩᱱᱠᱩ ᱦᱚᱸ ᱫᱳᱥᱤᱧ ᱢᱚᱱᱮᱭᱮᱫ ᱠᱚᱣᱟ᱾ ᱦᱳᱭᱛᱳ ᱩᱱᱠᱩ ᱢᱟᱠᱚ ᱫᱳᱥ ᱩᱱᱠᱩ ᱡᱩᱫᱤ ᱟᱢᱦᱚᱸ ᱡᱩᱫᱤ ᱚᱱᱟ ᱠᱟᱛᱷᱟᱢ ᱵᱟᱲᱟᱭ ᱦᱚᱪᱚ ᱠᱚᱣᱟ ᱥᱮ ᱱᱤᱭᱟᱹ ᱤᱫᱤ ᱠᱟᱛᱮ ᱢᱟᱱᱮ ᱱᱤᱭᱟᱹ ᱫᱚ ᱵᱟᱝ ᱴᱷᱤᱠ ᱠᱟᱱᱟ᱾ ᱵᱟᱵᱳᱱ ᱠᱚᱨᱟᱣᱟ ᱛᱟᱦᱚᱞᱮ ᱦᱟᱸᱜ ᱢᱚᱴᱟᱢᱩᱴᱤ ᱚᱱᱟ ᱫᱚ ᱵᱚᱱᱫᱚᱜᱼᱟᱥᱮ ᱵᱟᱝ ᱦᱩᱭᱩᱜᱼᱟ ᱟᱵ ᱚᱱᱟ ᱡᱩᱫᱤ ᱵᱟᱢ ᱨᱚᱲ ᱞᱮᱠᱷᱟᱱ ᱛᱟᱦᱚᱞᱮ ᱟᱦᱚᱸᱢ ᱫᱳᱥᱤᱜ ᱠᱟᱱᱟ ᱩᱱᱠᱩ ᱥᱚᱝᱜᱮ ᱜᱮ᱾
ᱟᱫᱚ ᱮᱱᱠᱚᱣᱟ ᱟᱹᱰᱤ ᱦᱚᱲ ᱜᱮ ᱱᱚᱣᱟ ᱤᱱᱴᱟᱨᱱᱮᱴ ᱛᱟᱞᱟᱛᱮ ᱥᱳᱥᱟᱞ ᱢᱤᱰᱤᱭᱟ ᱛᱟᱞᱟ ᱛᱮᱠᱚ ᱨᱚᱲ ᱫᱚᱠᱚ ᱨᱚᱲᱮᱫ ᱜᱮᱭᱟ᱾ ᱩᱱᱠᱩ ᱦᱚᱸ ᱧᱮᱞ ᱵᱟᱲᱟ ᱦᱩᱭ ᱠᱟᱱᱟ ᱢᱮᱱᱠᱷᱟᱱ ᱡᱟᱦᱟᱸᱭ ᱵᱤᱨᱳᱫ ᱫᱟᱭ ᱩᱱᱠᱩ ᱠᱚᱢᱚᱜ ᱦᱚᱪᱚᱭᱮᱫᱟᱭ ᱩᱝᱠᱩ ᱜᱮᱠᱚ ᱡᱟᱹᱥᱛᱤᱜ ᱠᱟᱱᱟ ᱟᱨᱚ ᱪᱤᱠᱟᱹᱛᱮ ᱪᱤᱠᱟᱹᱛᱮ ᱟᱨ ᱱᱚᱭᱟ ᱫᱚ
ᱱᱤᱭᱟᱹ ᱨᱮᱭᱟᱜ ᱫᱚ ᱦᱟᱸᱜ ᱡᱚᱛᱚ ᱠᱷᱚᱱ ᱱᱤᱭᱟᱹ ᱫᱚ ᱯᱨᱚᱵᱽᱞᱮᱢ ᱫᱚ ᱦᱩᱭᱩᱜ ᱠᱟᱱᱟ ᱦᱟᱸᱜ ᱟᱵᱚ ᱥᱚᱢᱟᱡᱽ ᱥᱚᱪᱮᱛᱚᱱᱚᱛᱟ ᱠᱚᱢ ᱜᱮ ᱛᱟᱠᱚᱣᱟ ᱟᱵᱚ ᱦᱚᱲ ᱠᱚᱣᱟᱜ ᱚᱞ ᱯᱟᱲᱦᱟᱣ ᱤᱫᱤ ᱠᱟᱛᱮᱜ ᱩᱱᱟᱹᱜ ᱜᱮᱭᱟᱱ ᱵᱟᱹᱱᱩᱜᱼᱟ᱾ ᱱᱚᱣᱟ ᱢᱤᱜᱴᱮᱜ ᱯᱨᱚᱵᱽᱞᱮᱢ ᱠᱟᱱᱟ ᱡᱟᱦᱟᱸᱭᱟᱜ ᱜᱮᱭᱟᱱ ᱢᱮᱱᱟᱜᱼᱟ ᱡᱟᱦᱟᱸᱭᱟᱜ ᱦᱩᱫᱤᱥ ᱫᱟᱲᱮ ᱵᱤᱪᱟᱹᱨ ᱢᱮᱱᱟᱜᱼᱟ ᱩᱱᱤ ᱫᱚ ᱦᱚᱭᱛᱳ ᱦᱟᱸᱜ ᱦᱮᱸ ᱠᱚᱨᱟᱣᱮᱜ ᱠᱟᱱ ᱜᱮᱭᱟᱭ ᱵᱷᱟᱹᱜᱤᱭᱟᱜ ᱜᱮ ᱪᱤᱱᱛᱟᱹ ᱵᱷᱟᱵᱽᱱᱟᱜ ᱠᱟᱱᱟ ᱢᱮᱱᱠᱷᱟᱱ ᱟᱵᱚ ᱥᱚᱢᱟᱡᱽ ᱨᱮᱫᱚ ᱮᱢᱱᱤ ᱛᱮᱜᱮ ᱚᱞ ᱯᱟᱲᱦᱟᱣ ᱛᱮᱵᱚᱱ ᱛᱟᱭᱚᱢ ᱜᱮᱭᱟ᱾ ᱟᱨ ᱛᱟᱭᱚᱢ ᱥᱟᱶ ᱥᱟᱶᱛᱮ ᱦᱟᱸᱜ ᱡᱟᱦᱟᱸ ᱛᱤᱱᱟᱹᱜ ᱟᱵᱩᱣᱟᱜ ᱥᱚᱢᱟᱡᱽ ᱥᱚᱪᱮᱛᱚ ᱱᱚᱛᱟ ᱦᱚ ᱢᱮᱱᱟᱜ ᱛᱟᱵᱚᱱᱟ ᱚᱱᱟᱩᱫᱤᱥ ᱵᱤᱪᱟᱹᱨ ᱠᱚ ᱟᱵᱚ ᱠᱚᱢ ᱛᱟᱵᱚᱱᱟ ᱚᱱᱟ ᱠᱚ ᱠᱷᱟᱹᱛᱤᱨ ᱛᱮᱜᱮ ᱦᱟᱸᱜ ᱱᱤᱛᱚᱜ ᱫᱚᱸᱦ ᱡᱟᱦᱟᱸ ᱛᱤᱱᱟᱹᱜ ᱢᱮᱱᱟᱜ ᱠᱚᱣᱟ ᱟᱵᱚᱨᱮᱱ ᱥᱚᱢᱟᱡᱽ ᱨᱮᱱ ᱦᱚᱲ ᱠᱚ ᱩᱱᱠᱩᱫᱚ ᱵᱷᱟᱹᱜᱤᱭᱟᱜ ᱫᱚ ᱵᱟᱝᱠᱚ ᱟᱯᱱᱟᱨᱮᱫᱟ᱾ ᱡᱟᱦᱟᱸ ᱵᱟᱹᱲᱤᱡᱼᱟᱜ ᱚᱱᱟ ᱠᱚ ᱟᱯᱱᱟᱨ ᱜᱚᱫᱼᱫᱟ ᱢᱤᱫ ᱜᱷᱟᱹᱲᱤᱡ ᱛᱮ᱾ ᱚᱱᱟ ᱠᱷᱟᱹᱛᱤᱨ ᱛᱮ ᱩᱱᱠᱩ ᱡᱟᱦᱟᱸᱭ ᱵᱤᱨᱳᱫᱷ ᱦᱚᱲ ᱫᱚᱠᱚ ᱠᱚᱢᱚᱜ ᱠᱟᱱᱟ ᱟᱨ ᱠᱩᱥᱤ ᱨᱟᱹᱥᱠᱟᱹ ᱦᱚᱲ ᱫᱚᱠᱚ ᱰᱷᱮᱨᱚᱜ ᱠᱟᱱᱟ᱾
ᱦᱳᱭ ᱟᱵᱚ ᱚᱞᱚᱜ ᱯᱟᱲᱦᱟᱣ ᱢᱟ ᱟᱹᱰᱤᱜᱮ ᱞᱟᱹᱠᱛᱤ ᱠᱟᱱ ᱛᱟᱵᱚᱱᱟ᱾ ᱟᱵᱚᱣᱟᱜ ᱥᱟᱶᱛᱟ ᱵᱟᱧᱪᱟᱣ ᱞᱟᱹᱜᱤᱫ ᱥᱮ ᱥᱟᱶᱛᱟ ᱞᱟᱦᱟ ᱞᱟᱹᱜᱤᱫ, ᱢᱟᱨᱟᱝ ᱫᱚ ᱦᱩᱭᱩᱜ ᱠᱟᱱᱟ